ᱜᱚᱝᱠᱮ ᱟᱨ ᱢᱮᱱᱫᱟᱹᱧ ᱦᱳᱭ ᱱᱟᱯᱟᱭ ᱵᱟᱲᱟ ᱜᱮ
ᱚ ᱟᱹᱞᱤᱧ ᱦᱚᱸᱞᱤᱧ ᱱᱟᱯᱟᱭ ᱫᱚ ᱱᱟᱯᱟᱭ ᱜᱮᱭᱟᱞᱤᱧ ᱪᱮᱫ ᱫᱚᱵᱤᱱ ᱪᱤᱠᱟᱹᱭ
ᱟᱪᱪᱷᱟ ᱾ ᱪᱤᱠᱟᱹ ᱫᱚ ᱪᱤᱠᱟᱹᱛᱮ ᱪᱮᱫ ᱜᱮ ᱵᱟᱝ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ ᱾
ᱚᱦᱳ ᱪᱮᱫ ᱨᱮᱫᱚ ᱵᱤᱱ ᱫᱩᱲᱩᱵ ᱟᱠᱟᱱ ᱯᱟᱹᱴᱭᱟᱹᱨᱮ ᱥᱮ ᱯᱟᱨᱠᱚᱢ ᱠᱚᱨᱮ ᱥᱮ ᱢᱟᱹᱪᱤ ᱠᱚᱨᱮ?
ᱵᱟᱝᱟ ᱵᱟᱝᱟ ᱱᱚᱛᱮ ᱵᱟᱦᱨᱮ ᱥᱮᱫ ᱩᱰᱩᱠ ᱦᱩᱭ ᱟᱠᱟᱱᱟ ᱠᱟᱹᱴᱤᱡ ᱫᱟᱨᱟᱵᱟᱨᱟᱭ ᱦᱮᱡ ᱦᱩᱭ ᱟᱠᱟᱱ ᱛᱟᱦᱮᱸ ᱟᱫᱚ ᱱᱮᱼᱮᱼᱜᱮ ᱧᱩᱛᱟᱹᱛ ᱮᱱᱛᱮ ᱱᱚᱛᱮ ᱨᱮᱜᱮ ᱢᱮᱱᱟᱜ ᱟᱠᱟᱫᱟ
ᱚ ᱢᱟᱱᱮ ᱫᱩᱲᱩᱵ ᱟᱠᱟᱱᱟ ᱵᱤᱱ ᱥᱮ ᱛᱤᱸᱜᱩ ᱟᱠᱟᱱᱟ ᱵᱤᱱ ᱛᱟᱦᱚᱞᱮ?
ᱵᱟᱝᱟ ᱵᱟᱝᱟ ᱫᱩᱲᱩᱵ ᱜᱮ ᱦᱩᱭ ᱟᱠᱟᱱᱟ᱾
ᱫᱷᱩᱵᱤ ᱜᱷᱟᱥ ᱪᱮᱛᱟᱱ ᱨᱮ᱾ ᱚᱸ
ᱟᱵᱮᱱ ᱫᱚ ᱛᱟᱦᱚᱞᱮ ᱚᱠᱟᱨᱮ ᱢᱮᱱᱟᱜ ᱵᱮᱱᱟ?
ᱟᱹᱞᱤᱧ ᱫᱚ ᱢᱮᱱᱟᱜ ᱟᱠᱟᱫ ᱞᱤᱧᱟᱹ ᱟᱹᱞᱤᱧ ᱦᱚᱸ ᱟᱹᱵᱤᱱᱟᱜ ᱫᱷᱩᱵᱤ ᱜᱷᱟᱥ ᱪᱮᱛᱟᱱ ᱡᱟᱭᱜᱟ ᱨᱮᱜᱮ ᱢᱮᱱᱟᱜ ᱟᱠᱟᱫ ᱞᱤᱧᱟᱹ᱾ ᱡᱟᱦᱟᱸ ᱫᱚ ᱜᱷᱟᱥ ᱠᱚ ᱞᱟᱹᱭᱟ ᱵᱚᱸᱜᱟ ᱤᱭᱟᱹ ᱛᱮᱫᱚ ᱫᱷᱩᱵᱤ ᱜᱷᱟᱥ ᱪᱮᱛᱟᱱ ᱠᱚᱨᱮ ᱜᱮ ᱟᱞᱤᱧ ᱦᱚ ᱞᱤᱧ ᱛᱟᱲᱟᱢ ᱵᱟᱲᱟᱭᱮᱫᱟ ᱟᱨᱠᱤ᱾ ᱫᱩᱨᱩᱵ ᱞᱮᱱ ᱜᱮᱭᱟᱞᱤᱧ ᱟᱫᱚ ᱢᱩᱡᱽ ᱠᱚ ᱜᱮᱨ ᱵᱟᱨᱟ ᱠᱮᱫ ᱞᱤᱧ ᱛᱮ ᱟᱞᱤᱧ ᱟᱫᱚᱞᱤᱧ ᱛᱤᱸᱜᱩᱭᱮᱱᱟ᱾
ᱦᱳᱭ ᱟᱫᱚ ᱱᱤᱛᱳᱜ ᱫᱚ ᱧᱩᱛᱟᱹᱛᱚᱜ ᱠᱟᱱᱟ ᱥᱮ ᱮᱱᱟᱹᱠᱷᱟᱱ ᱫᱚ ᱧᱮᱞ ᱠᱚ ᱦᱩᱭᱩᱜᱼᱟ᱾ ᱡᱤᱱᱛᱤ ᱯᱤᱯᱤᱨ ᱠᱚ ᱚᱠᱚᱭ ᱠᱚᱫᱚ ᱠᱚ ᱚᱱᱠᱟ ᱛᱩᱨ ᱠᱚ ᱥᱮ ᱜᱮᱜᱮᱨ ᱠᱚ ᱢᱮᱱᱟᱜ
ᱦᱮᱸ ᱦᱮᱸ᱾ ᱦᱮᱸ ᱛᱮᱨᱫᱮᱡ ᱛᱚ ᱵᱟᱭ ᱛᱮᱨᱫᱮᱡ ᱟᱠᱟᱫᱟ᱾ ᱠᱟᱨᱟᱝ ᱠᱟᱨᱟᱝ ᱧᱩᱛ ᱠᱟᱜ ᱞᱮᱠᱟᱭ ᱵᱩᱡᱷᱟᱹᱜ ᱠᱟᱱᱟ᱾ ᱛᱮᱨᱫᱮᱡ ᱞᱮᱠᱷᱟᱱ ᱡᱟᱭᱜᱟ ᱠᱚ ᱫᱤᱥᱟᱹ ᱠᱚᱜᱼᱟ᱾
ᱦᱳᱭ ᱟᱫᱚ ᱛᱮᱦᱮᱧ ᱜᱟᱯᱟ ᱫᱚ ᱛᱮᱨᱫᱨᱡ ᱞᱮᱠᱟᱱᱟᱜ ᱧᱩᱛᱟᱹᱛ ᱧᱤᱫᱟᱹ ᱫᱚ ᱵᱟᱝ ᱠᱟᱱᱟ᱾
ᱚᱸ
ᱛᱮᱦᱤᱧ ᱜᱟᱯᱟ ᱫᱚ ᱡᱮᱦᱮᱛᱩ ᱱᱚᱣᱟ ᱫᱚ ᱟᱥᱟᱲ ᱥᱟᱱ ᱵᱚᱸᱜᱟ ᱥᱮ ᱦᱚᱭ ᱫᱟᱜ ᱨᱤᱢᱤᱞ ᱠᱚ ᱨᱟᱠᱟᱵ ᱜᱚᱫᱚᱜᱼᱟ ᱡᱚᱞᱫᱤ ᱜᱮ ᱥᱮ ᱚᱱᱠᱟ ᱠᱟᱛᱮᱜ ᱜᱮ ᱯᱟᱨᱚᱢᱚᱜᱼᱟ᱾
ᱦᱚᱸ
ᱛᱟᱦᱚᱞᱮ ᱫᱟᱜ ᱵᱟᱲᱟ ᱠᱚᱫᱚ ᱚᱠᱟ ᱞᱮᱠᱟ ᱟᱯᱮᱥᱮᱫ ᱫᱚ?
ᱟᱞᱮ ᱥᱮᱫ ᱫᱚ ᱛᱮᱦᱮᱧ ᱫᱚ ᱫᱚᱢᱮ ᱫᱟᱜ ᱠᱮᱫᱟᱭ ᱡᱟᱦᱟᱸ ᱫᱚ ᱚᱛ ᱯᱩᱨᱟᱹ ᱞᱚᱦᱚᱫ ᱫᱷᱟᱨᱤᱡ ᱫᱟᱜ ᱫᱟᱜ ᱫᱚ ᱫᱟᱜ ᱢᱟᱱᱮ ᱜᱚᱴᱟ ᱠᱷᱮᱛ ᱵᱟᱹᱭᱦᱟᱹᱲ ᱠᱚ ᱪᱟᱯᱮ ᱠᱮᱫᱟᱭ᱾ ᱦᱮᱸ ᱦᱮ ᱫᱚᱢᱮ ᱪᱟᱯᱮ ᱠᱮᱫᱟᱭ᱾ ᱟᱫᱚ ᱪᱟᱹᱥᱤ ᱵᱷᱟᱹᱭ ᱠᱚᱠᱚ ᱞᱟᱹᱭ ᱵᱟᱲᱟᱭᱮᱫᱟ ᱢᱟ ᱟᱫᱚ ᱱᱟᱦᱮᱞ ᱠᱚ ᱥᱟᱵᱽ ᱠᱟᱛᱮᱫ ᱪᱚ ᱵᱚᱱ ᱪᱟᱞᱟᱜᱼᱟ ᱵᱟᱹᱭᱦᱟᱹᱲ ᱥᱮᱫ
ᱦᱳᱭ ᱦᱳᱭ ᱫᱟᱜ ᱵᱟᱝᱟ ᱵᱟᱝᱟ ᱟᱞᱮᱥᱮᱫ ᱫᱚ ᱵᱟᱭ ᱫᱟᱜ ᱡᱟᱹᱲᱤ ᱠᱚᱫᱚ ᱚᱱᱠᱟ ᱞᱮᱠᱟ ᱫᱚ ᱵᱟᱝ ᱦᱩᱭ ᱞᱮᱱᱟ ᱛᱮᱦᱮᱧ ᱫᱚ ᱢᱟᱱᱮ ᱦᱚᱞᱟ ᱢᱟᱦᱫᱷᱮᱨ ᱵᱟᱨ ᱫᱤᱱ ᱫᱷᱚᱨᱮ ᱦᱩᱭᱮᱱᱟ᱾ ᱫᱟᱜᱽ ᱡᱟᱹᱲᱤ ᱫᱚ ᱦᱟᱸᱜ ᱱᱟᱜ ᱠᱷᱟᱱ ᱵᱟᱹᱱᱩᱜ ᱟᱠᱟᱫᱟ᱾
ᱚᱸ
ᱟᱫᱚ ᱚᱱᱟ ᱞᱟᱦᱟ ᱫᱚ ᱡᱚᱨᱚ ᱫᱚ ᱡᱚᱨᱚ ᱵᱟᱲᱟ ᱞᱮᱫ ᱜᱮᱭᱟᱭ ᱢᱮᱱᱠᱷᱟᱱ ᱚᱱᱟ ᱫᱚ ᱩᱱᱟᱹᱜ ᱫᱚ ᱵᱟᱝ ᱡᱮ ᱠᱷᱮᱛ ᱠᱚᱥᱮ ᱨᱚᱦᱚᱭ ᱞᱮᱠᱟ ᱫᱚ ᱵᱟᱝ ᱦᱩᱭ ᱟᱠᱟᱱᱟ ᱟᱫᱚ ᱡᱟ ᱩᱰᱟᱹᱝ ᱫᱟᱜ ᱛᱟᱦᱮᱸ ᱠᱟᱱᱟ ᱚᱱᱟ ᱠᱚᱛᱮ ᱜᱮ ᱠᱷᱮᱛ ᱠᱚᱫᱚ ᱢᱤᱫ ᱫᱷᱟᱣ ᱥᱤ ᱯᱟᱨᱟᱜ ᱦᱩᱭᱱᱟ
ᱦᱮᱸ᱾
ᱠᱷᱟᱱ ᱛᱟᱭᱚᱢ ᱫᱟᱨᱟᱢ ᱵᱷᱟᱜᱤ ᱴᱷᱤᱠᱮ ᱫᱟᱜ ᱞᱮᱠᱷᱟᱱ ᱫᱚ ᱱᱟᱯᱟᱭ ᱛᱮ ᱞᱚᱥᱚᱫᱚᱜ ᱦᱩᱭᱩᱜᱼᱟ ᱞᱚᱜᱚᱱ ᱛᱮ ᱫᱚ ᱨᱚᱦᱚᱭ ᱵᱟᱲᱟ ᱦᱩᱭᱩᱜᱼᱟ᱾ ᱛᱟᱦᱞᱮ ᱟᱯᱮ ᱥᱮᱱ ᱫᱚ ᱵᱷᱟᱜᱤ ᱜᱮᱭ ᱫᱟᱜᱮᱜ ᱠᱟᱱᱟ᱾
ᱦᱮᱸ ᱟᱞᱮ ᱥᱮᱫ ᱫᱚ ᱵᱷᱟᱜᱤ ᱜᱮ ᱫᱟᱜ ᱫᱟᱭ᱾ ᱫᱟᱜ ᱮ ᱨᱚᱦᱚᱭ ᱢᱮᱱᱠᱷᱟᱱ ᱨᱚᱦᱚᱭ ᱫᱚ ᱵᱟᱞᱮ ᱮᱛᱚᱦᱚᱵ ᱫᱟᱲᱮᱜ ᱠᱟᱱᱟ᱾ ᱢᱟᱱᱮ ᱢᱤᱫ ᱢᱤᱫ ᱫᱷᱟᱣ ᱵᱟᱨ ᱫᱷᱟᱣ ᱠᱟᱛᱮᱜ ᱥᱤ ᱠᱟᱛᱮᱜ ᱞᱮ ᱯᱟᱲᱟᱜ ᱠᱟᱜ ᱠᱟᱱᱟ ᱢᱮᱱᱠᱷᱟᱱ ᱨᱚᱦᱚᱭ ᱫᱚ ᱵᱟᱝ ᱦᱩᱭᱩᱜ ᱠᱟᱱᱟ᱾ ᱟᱫᱚ ᱨᱚᱦᱚᱭ ᱫᱚ ᱵᱟᱝ ᱦᱩᱭᱩᱜᱼᱟ ᱛᱚᱞᱟ ᱵᱟᱢ ᱦᱟᱨᱟ ᱞᱮᱱᱠᱷᱟᱱ ᱨᱚᱦᱚᱭ ᱠᱟᱛᱮᱫ ᱛᱚ ᱥᱮᱭ ᱟᱵᱟᱨ ᱛᱚ ᱱᱟᱜ ᱠᱷᱟᱱ ᱥᱤ ᱠᱟᱛᱮᱜ ᱟᱵᱟᱨ ᱨᱚᱦᱚᱭ ᱦᱩᱭᱩᱜ ᱛᱟᱢᱟ ᱥᱮ ᱤᱱᱟᱹᱛᱮ ᱱᱤᱛᱚᱜ ᱫᱚ ᱥᱩᱫᱩ ᱞᱮ ᱯᱟᱲᱟᱜ ᱫᱚᱦᱚ ᱠᱟᱜ ᱠᱟᱱᱟ᱾ ᱟᱫᱚ ᱨᱚᱦᱚᱭ ᱞᱟᱹᱜᱤᱫ ᱫᱚ ᱛᱚᱞᱟ ᱫᱚᱨᱠᱟᱨ ᱥᱮ ᱛᱚᱞᱟ ᱜᱮ ᱟᱹᱣᱨᱤ ᱦᱟᱨᱟᱜᱼᱟ᱾ ᱟᱫᱚ
ᱟᱫᱚ ᱫᱟᱜ ᱵᱟᱲᱟ ᱞᱮᱠᱷᱟᱱ ᱫᱚ ᱚᱱᱠᱟ ᱜᱮ ᱦᱟᱸᱜ ᱟᱪᱷᱲᱟ ᱛᱚᱞᱟᱭ ᱦᱩᱭᱩᱜᱼᱟ᱾ ᱟᱪᱷᱲᱟ ᱛᱚᱞᱟ ᱛᱮᱠᱷᱟᱱ ᱟᱫᱚ ᱩᱱᱟᱹᱜ ᱵᱮᱥᱤ ᱫᱤᱱ ᱫᱚ ᱵᱟᱝ ᱞᱟᱜᱟᱜ ᱛᱟᱦᱮᱱᱟ ᱛᱚ ᱜᱟᱹᱪᱷᱤ ᱨᱟᱠᱟᱵ ᱛᱮ ᱠᱚᱢ ᱚᱠᱛᱚ ᱛᱮᱜᱮᱦᱩᱭ ᱜᱚᱫᱚᱜᱼᱟ ᱞᱚᱜᱚᱱ ᱛᱮ ᱚᱱᱟ ᱫᱚ ᱫᱟᱜ ᱡᱟᱹᱲᱤ ᱡᱚᱠᱷᱚᱱ ᱞᱟᱜᱟᱛᱟᱨ ᱥᱮ ᱚᱱᱠᱟ ᱜᱮ ᱫᱟᱜ ᱫᱤᱱᱟᱹᱢ ᱫᱤᱱ
ᱦᱮᱸ᱾
ᱮᱸᱰᱮᱠᱷᱟᱱ ᱫᱚ ᱚᱱᱟ ᱦᱚᱸ ᱚᱱᱠᱟ ᱟᱪᱟᱨ ᱠᱟᱛᱮᱫ ᱡᱚᱛᱚ ᱠᱷᱮᱛ ᱠᱚ ᱥᱤ ᱞᱚᱥᱚᱫ ᱵᱟᱲᱟ ᱠᱟᱛᱮᱫ ᱟᱫᱚ ᱨᱚᱦᱚᱭ ᱞᱟᱹᱠᱛᱤ ᱚᱱᱟ ᱫᱚ ᱥᱩᱵᱤᱫᱷᱟ ᱨᱟᱠᱟᱵᱚᱜᱼᱟ ᱢᱤᱫᱴᱮᱱ
ᱦᱮᱸ ᱦᱮᱸ
ᱦᱳᱭ ᱛᱟᱦᱚᱞᱮ ᱛᱮᱦᱮᱧ ᱜᱟᱯᱟ ᱫᱚ ᱫᱟᱜ ᱵᱟᱲᱟ ᱮ ᱠᱷᱮᱛ ᱫᱚ ᱵᱷᱟᱹᱜᱤ ᱜᱮ
ᱦᱮᱸ ᱦᱩᱸ ᱦᱮᱸ ᱫᱚᱢᱮ ᱡᱳᱨ ᱜᱮ ᱫᱟᱜ ᱠᱮᱫᱟ ᱟᱞᱮ ᱥᱮᱫ ᱫᱚ ᱟᱫᱚ ᱵᱟᱹᱭᱦᱟᱹᱲ ᱥᱮᱫ ᱪᱟᱞᱟᱣ ᱞᱮᱱᱠᱷᱟᱱ ᱦᱟᱹᱠᱩ ᱠᱚ ᱠᱚ ᱧᱟᱢ ᱠᱚ ᱜᱮᱭᱟ
ᱦᱳᱭ ᱦᱳᱭ ᱦᱟᱹᱠᱩ ᱠᱚ
ᱵᱟᱝ ᱪᱟᱞᱟᱣ ᱦᱩᱭ ᱠᱟᱱᱟ ᱴᱚᱨᱚᱰᱟᱝ ᱢᱚᱨᱚᱰᱟᱝ ᱠᱚ ᱥᱟᱵ ᱠᱟᱛᱮᱫ ᱫᱚ ᱟᱨᱠᱤ
ᱟᱫᱚ ᱜᱚᱝᱠᱮ ᱦᱚᱜᱚᱭ ᱩᱱᱟᱹᱜ ᱫᱚ ᱫᱟᱜ ᱫᱚ ᱚᱱᱠᱟ ᱫᱚ ᱵᱟᱝ ᱦᱩᱭ ᱟᱠᱟᱱᱟ ᱡᱮ ᱩᱱᱟᱹᱜ ᱩᱱᱟᱹᱜ ᱡᱟᱹᱥᱛᱤ ᱫᱚ ᱦᱟᱸᱜ ᱵᱟᱠᱚ ᱟᱬᱜᱚᱱᱟ ᱱᱚᱜᱼᱚᱭ ᱛᱚ
ᱦᱮᱸ ᱦᱮᱸ ᱟᱫᱚ ᱯᱳᱭᱞᱳ ᱫᱟᱜ ᱛᱚ ᱩᱱᱠᱩ ᱦᱚᱸᱠᱚ ᱞᱟᱹᱭᱟ ᱯᱳᱭᱞᱳ ᱫᱟᱜ ᱛᱚ ᱟᱨ ᱵᱟᱨ ᱯᱮ ᱫᱷᱟᱣ ᱫᱟᱜ ᱟᱠᱚ ᱠᱷᱟᱱ ᱠᱚ ᱩᱰᱩᱠᱚᱜᱼᱟ ᱠᱷᱟᱱ
ᱦᱳᱭ ᱦᱳᱭ ᱛᱟᱦᱚᱞᱮ ᱟᱯᱮᱥᱱ ᱫᱚ ᱚᱠᱟ ᱞᱮᱠᱟ ᱦᱟᱹᱠᱩ ᱠᱚᱯᱮ ᱥᱟᱵ ᱵᱟᱲᱟ ᱠᱚᱣᱟ ᱡᱮ ᱱᱚᱝᱠᱟ ᱫᱟᱜ ᱥᱮ ᱨᱚᱦᱚᱭ ᱚᱠᱛᱚ
ᱟᱞᱮ ᱥᱮᱫ ᱫᱚ ᱜᱚᱢ ᱠᱮ ᱢᱤᱫᱴᱟᱝ ᱟᱞᱮ ᱥᱩᱨ ᱨᱮ ᱜᱟᱰᱟᱼᱢᱩᱰᱩ ᱢᱮᱱᱟᱜᱼᱟ ᱚᱱᱟ ᱜᱟᱰᱟᱼᱢᱩᱰᱩ ᱠᱷᱚᱱᱟᱜ ᱜᱮᱠᱚ ᱨᱟᱠᱟᱵ ᱦᱤᱡᱩᱜ ᱛᱮ ᱫᱤᱭᱮ ᱩᱱᱠᱩ ᱟᱞᱮ ᱛᱮᱞᱮ ᱥᱟᱵ ᱠᱚᱣᱟ ᱟᱨ ᱥᱟᱶ ᱥᱟᱶ ᱛᱮ ᱵᱟᱹᱨᱩᱰᱟᱝ ᱠᱚᱦᱚᱸ ᱠᱚ ᱦᱤᱡᱩᱜᱼᱟ ᱩᱱᱠᱩ ᱠᱚᱦᱚᱸ ᱟᱞᱮ ᱫᱚᱞᱮ ᱥᱟᱵ ᱠᱚᱜᱮᱭᱟ
ᱦᱳᱭ
ᱦᱩᱸ ᱥᱮ
ᱛᱟᱦᱚᱞᱮ ᱠᱷᱮᱛ ᱠᱚᱨᱮ ᱫᱚ ᱚᱠᱟᱞᱮᱠᱟ ᱢᱚᱥᱟᱨᱤ ᱠᱚ ᱯᱮ ᱚᱰᱟᱭ ᱛᱟᱦᱮᱱᱟ ᱥᱮ ᱡᱷᱟᱹᱞᱤ ᱠᱚ
ᱛᱤ ᱠᱚᱦᱚᱸ ᱞᱮ ᱚᱰᱟᱣ ᱜᱮᱭᱟ ᱥᱟᱶᱛᱮ ᱴᱚᱨᱚᱰᱟᱝ ᱦᱚᱞᱮ ᱚᱰᱟᱣ ᱠᱟᱜᱼᱟ ᱥᱟᱶᱛᱮ ᱜᱷᱩᱜᱤ ᱦᱚᱞᱮ ᱚᱰᱟᱣ ᱠᱟᱜᱼᱟ
ᱛᱟᱦᱚᱞᱮ ᱟᱯᱮᱥᱮᱱ ᱫᱚ ᱱᱟᱯᱟᱭ ᱦᱳᱭ ᱟᱞᱮ ᱥᱮᱱ ᱫᱚ ᱱᱮᱛᱟᱨ ᱫᱚ ᱧᱮᱞᱚᱜᱚᱜ ᱠᱟᱱᱟ ᱴᱚᱨᱚᱰᱟᱝ ᱠᱚᱦᱚᱸ ᱩᱱᱟᱹᱜ ᱡᱟᱹᱥᱛᱤ ᱫᱚ ᱵᱟᱠᱚ ᱚᱰᱟᱣ ᱵᱟᱲᱟᱭᱮᱫ ᱠᱟᱱᱟ
ᱢᱟᱱᱮ ᱧᱮᱞᱚᱜᱚᱜ ᱠᱟᱱᱟ ᱱᱚᱝᱠᱟ ᱡᱮ ᱡᱟᱦᱟᱸᱭ ᱥᱮᱫᱟᱭ ᱧᱚᱜ ᱠᱚ ᱡᱟᱸᱦᱟᱸᱭ ᱦᱟᱲᱟᱢ ᱠᱚ ᱢᱮᱱᱟᱜ ᱟᱠᱟᱫ ᱠᱚᱣᱟ ᱩᱱᱠᱩ ᱠᱚ ᱜᱮ ᱚᱱᱟ ᱠᱚ ᱠᱚ ᱡᱩᱛ ᱫᱟᱲᱮᱭᱟᱜ ᱠᱟᱱᱟ ᱥᱮ ᱚᱱᱟ ᱠᱚ ᱵᱮᱱᱟᱣ ᱠᱟᱛᱮᱫ ᱩᱱᱠᱩ ᱠᱚ ᱚᱰᱟᱣ ᱵᱟᱲᱟᱭᱮᱫ ᱠᱟᱱᱟ
ᱚ
ᱟᱨ ᱵᱟᱝᱠᱷᱟᱱ ᱫᱚ ᱱᱟᱦᱟᱜ ᱫᱚ ᱥᱩᱫᱷᱩ ᱚᱱᱟ ᱜᱮ ᱥᱚᱦᱚᱡᱽ ᱛᱮᱠᱚ ᱯᱟᱨᱚᱢᱮᱜ ᱠᱟᱱᱟ ᱵᱟᱝᱢᱟ ᱠᱷᱩᱱᱴᱤ ᱵᱤᱫᱽ ᱠᱛᱮᱫ ᱦᱟᱱᱛᱮ ᱱᱟᱛᱮ ᱢᱟᱱᱮ ᱚᱱᱟ ᱥᱤᱭᱟᱹ ᱨᱮ ᱞᱟᱜᱟᱣ ᱠᱟᱛᱮᱜ ᱢᱚᱥᱟᱨᱤ ᱛᱮᱠᱚ ᱤᱭᱟᱹ ᱠᱟᱜ ᱠᱟᱱᱟ ᱡᱟᱦᱟᱸ ᱛᱮᱫᱚ ᱥᱩᱫᱩ ᱫᱟᱜ ᱯᱟᱨᱚᱢ ᱞᱟᱹᱜᱤᱫ ᱟᱞᱟᱫᱟ ᱛᱟᱦᱮᱱ ᱠᱟᱱᱟ ᱟᱨ ᱦᱟᱹᱠᱩ ᱫᱚ ᱥᱩᱫᱷᱩ ᱢᱚᱥᱟᱨᱤ ᱨᱮᱠᱚ ᱪᱷᱟᱠᱟᱣ ᱛᱟᱦᱮᱱᱟ ᱢᱚᱸᱡᱽ ᱜᱮ ᱚᱱᱟ ᱛᱮᱫᱚ ᱥᱟᱯᱷᱟ ᱜᱮ ᱦᱟᱠᱩ ᱠᱚ ᱧᱟᱢᱟ ᱢᱟᱱᱮ ᱩᱱᱟᱹᱜ ᱡᱚᱵᱽᱨᱟ ᱠᱚᱦᱚᱸ ᱵᱟᱝ ᱞᱟᱜᱟᱜᱼᱟ ᱴᱚᱨᱚ ᱴᱚᱨᱚᱰᱟᱝ ᱫᱚ ᱚᱠᱟ ᱠᱚᱨᱮ ᱡᱟᱦᱟᱸ ᱠᱚᱨᱮ ᱠᱚ ᱚᱰᱟᱣ ᱜᱮᱭᱟ ᱚᱱᱟ ᱠᱚᱨᱮᱫ ᱫᱚ ᱠᱟᱹᱴᱤᱡ ᱦᱳᱭ ᱧᱮᱞᱚᱜᱚᱜᱼᱟ ᱡᱮ ᱚᱠᱟ ᱠᱚᱨᱮᱫ ᱫᱚ ᱵᱤᱧ ᱠᱚᱦᱚᱸ ᱠᱚ ᱵᱚᱞᱚᱱ ᱛᱟᱦᱮᱱᱟ ᱥᱮ ᱦᱟᱹᱠᱩ ᱡᱚᱢ ᱞᱟᱹᱜᱤᱫ ᱛᱮ ᱟᱫᱚ ᱚᱱᱟ ᱠᱚ ᱨᱟᱠᱟᱵ ᱵᱟᱲᱟ ᱥᱚᱢᱚᱭ ᱠᱟᱹᱴᱤᱡ ᱵᱚᱛᱚᱨ ᱦᱚᱸ ᱵᱩᱡᱩᱜ ᱛᱟᱦᱮᱱ ᱜᱮᱭᱟ ᱥᱮ ᱵᱟᱝ ᱵᱩᱡ ᱠᱟᱛᱮ ᱡᱩᱫᱤ ᱚᱱᱟ ᱠᱚ ᱨᱟᱠᱟᱵ ᱞᱮᱠᱷᱟᱱ ᱫᱚ ᱩᱱᱠᱩ ᱠᱚ ᱠᱚ ᱥᱟᱵ ᱧᱟᱢ ᱛᱚᱨᱟᱜᱼᱟ
ᱦᱳᱭ
ᱛᱟᱦᱚᱞᱮ ᱟᱯᱮᱥᱮᱱ ᱫᱚ ᱜᱟᱰᱟ ᱢᱩᱰᱩ ᱢᱮᱱᱟᱜ ᱠᱷᱟᱱ ᱫᱚ ᱵᱟᱹᱱᱩᱜ ᱛᱟᱦᱮᱱᱟ ᱟᱯᱮ ᱥᱮ ᱵᱟᱝ ᱚᱱᱛᱮ ᱫᱚ ᱫᱟᱜ ᱡᱟᱹᱥᱛᱤ
ᱦᱮᱸ ᱦᱮᱸ ᱵᱟᱱ ᱦᱚᱸ ᱛᱟᱦᱮᱱᱟ ᱜᱟᱰᱟ ᱢᱩᱰᱩ ᱦᱚᱸ ᱛᱟᱦᱮᱱᱟ ᱴᱚᱨᱚᱰᱟᱝ ᱦᱚᱸ ᱠᱚ ᱡᱩᱛ ᱜᱮᱫᱮᱫ ᱠᱚ ᱚᱱᱟ ᱦᱚᱸᱠᱚ ᱨᱟᱠᱟᱵ ᱠᱚ ᱦᱟᱹᱠᱳ ᱠᱚ ᱵᱤᱥᱤ ᱠᱚ ᱡᱷᱟᱹᱞᱤᱜᱼᱟ ᱟᱨᱠᱤ
ᱚ ᱱᱟᱯᱟᱭ ᱜᱮ ᱛᱟᱦᱚᱞᱮ
ᱦᱩᱸ ᱟᱯᱮᱥᱮᱫ ᱫᱚ ᱤᱭᱟᱹ ᱢᱟᱱᱮ ᱴᱚᱨᱚᱴᱟᱝ ᱠᱚᱫᱚ ᱪᱮᱫ ᱨᱮᱱᱟᱜ ᱠᱚ ᱡᱩᱛ ᱛᱮ ᱢᱟᱫ ᱨᱮᱱᱟᱜ ᱥᱮ
ᱢᱟᱫ ᱨᱮᱱᱟᱜ ᱫᱚ ᱵᱟᱝ ᱚᱱᱟ ᱢᱤᱫᱴᱮᱱ ᱪᱮᱫ ᱦᱮᱸ ᱢᱟᱫ ᱫᱚ ᱢᱟᱫ ᱛᱮᱦᱚ ᱠᱚ ᱤᱭᱟᱹ ᱫᱚ ᱠᱩᱧᱪᱤ ᱵᱮᱱᱟᱣ ᱠᱟᱛᱮ ᱡᱟᱦᱟᱸ ᱫᱚ ᱞᱟᱹᱴᱩᱭᱟᱠᱚ ᱥᱟᱭᱤᱡ ᱛᱮ ᱡᱟᱦᱟᱸ ᱢᱟᱨᱟᱝ ᱤᱫᱤ ᱭᱟᱠᱚ ᱚᱱᱟ ᱫᱚ ᱛᱮᱜᱮ ᱢᱮᱱᱠᱷᱟᱱ ᱡᱟᱦᱟᱸ ᱛᱮᱠᱚ ᱜᱟᱞᱟᱝ ᱛᱟᱦᱮᱱᱟ
ᱦᱮ
ᱚᱱᱟ ᱫᱚ ᱵᱤᱨ ᱠᱷᱚᱱᱟᱜ ᱢᱤᱫ ᱨᱚᱠᱚᱢᱟᱜ ᱱᱟᱹᱨᱤ ᱠᱚ ᱟᱹᱜᱩᱭ ᱛᱟᱦᱮᱱᱟ
ᱚ ᱚᱱᱟ ᱫᱚ ᱦᱟᱱᱮ ᱤᱭᱟᱹ ᱱᱟᱹᱨᱤ ᱠᱚ ᱞᱟᱹᱭᱟ ᱥᱮ ᱪᱮᱫ ᱦᱚᱱᱮ ᱪᱮᱫ ᱫᱩᱫᱷᱤ ᱱᱟᱹᱲᱤ ᱠᱚ ᱞᱟᱹᱭᱟ
ᱦᱳᱭ ᱦᱳᱭ ᱦᱳᱭ ᱦᱚᱭ ᱚᱱᱟ ᱫᱚ ᱫᱩᱫᱷᱤᱱᱟᱹᱨᱤ ᱠᱚ ᱞᱟᱹᱭᱟ ᱚᱱᱟᱜᱮ ᱟᱫᱚ ᱟᱞᱮᱥᱮᱫ ᱫᱚ ᱵᱤᱨ ᱵᱩᱨᱩ ᱢᱮᱱᱟᱜ ᱟᱠᱟᱫ ᱚᱱᱟ ᱦᱚᱸ ᱡᱟᱹᱥᱛᱤ ᱜᱮ ᱧᱟᱢᱚᱜ ᱛᱟᱦᱮᱱ ᱜᱮᱭᱟ ᱟᱫᱚ ᱚᱱᱟ ᱛᱮᱜᱮ ᱚᱱᱟ ᱛᱮᱠᱷᱟᱱ ᱫᱚ ᱢᱮᱱᱟᱠᱚ ᱡᱮ ᱞᱚᱦᱚᱫᱚᱜ ᱨᱮᱦᱚᱸ ᱚᱱᱟ ᱫᱚ ᱟᱹᱰᱤ ᱥᱚᱠᱛᱚ ᱜᱮ ᱥᱟᱵ ᱫᱚᱦᱚ ᱠᱟᱜᱼᱟᱭ ᱡᱟᱛᱮ ᱢᱟᱱᱮ ᱵᱟᱝ ᱪᱷᱟᱨᱟᱜᱼᱟ ᱚᱱᱟ ᱛᱮᱫᱚ ᱞᱚᱜᱚᱱ ᱛᱮ
ᱚ
ᱟᱯᱮ ᱥᱮᱱ ᱦᱚᱸ ᱛᱟᱦᱚᱞᱮ ᱚᱱᱟ ᱠᱚᱜᱮ ᱧᱟᱢᱚᱜ ᱜᱮᱭᱟ
ᱦᱮᱸ ᱦᱮᱸ ᱵᱤᱨ ᱠᱚᱨᱮ ᱟᱞᱮᱥᱮᱫ ᱫᱚ ᱫᱩᱫᱷᱤᱱᱟᱹᱲᱤ ᱦᱚᱸ ᱧᱟᱢᱚᱜ-ᱟ ᱫᱷᱩᱫᱷᱤ ᱱᱟᱹᱲᱤ ᱨᱮᱱᱟᱜ ᱜᱮ ᱴᱚᱨᱚᱰᱟᱝ ᱠᱚᱦᱚᱸ ᱠᱚ ᱡᱩᱛᱟ ᱥᱟᱶᱛᱮ ᱚᱱᱮ ᱴᱷᱮᱠᱟ ᱦᱚᱸ ᱠᱚ ᱡᱩᱛᱟ ᱰᱟᱹᱞᱤᱜ ᱠᱚᱦᱚ ᱢᱟᱱᱮ ᱫᱩᱫᱷᱤᱱᱟᱹᱨᱤ ᱨᱮᱭᱟᱜ ᱰᱟᱹᱞᱤᱡ ᱠᱚᱫᱚ ᱟᱹᱰᱤ ᱪᱮᱦᱨᱟ ᱜᱮ ᱦᱩᱭᱩᱜ-ᱟ ᱦᱮᱸᱥᱮ ᱱᱟᱯᱟᱭ ᱜᱮ ᱦᱮᱸ
ᱟᱨ ᱟᱯᱮᱥᱮᱱ ᱫᱚ ᱛᱟᱦᱚᱞᱮ ᱚᱱᱟ ᱠᱚ ᱵᱟᱹᱜᱤ ᱠᱟᱛᱮ ᱦᱟᱹᱠᱩ ᱥᱟᱵ ᱠᱚᱫᱚ ᱟᱨ ᱚᱠᱟ ᱞᱮᱠᱟ ᱥᱚᱢᱚᱭ ᱦᱩᱭᱩᱜ ᱜᱮᱭᱟ ᱚᱱᱠᱟ
ᱟᱫᱚ ᱚᱱᱟᱠᱚ ᱚᱠᱛᱚ ᱵᱟᱫ ᱠᱟᱛᱮᱫ ᱟᱫᱚ ᱦᱟᱹᱠᱩ ᱞᱮᱠᱟᱱ ᱥᱟᱵ ᱞᱮᱠᱷᱟᱱ ᱦᱩᱭᱩᱜ ᱠᱟᱱᱟ ᱟᱫᱚ ᱜᱟᱰᱟ ᱨᱮᱠᱚ ᱛᱟᱦᱮᱱᱟ ᱱᱮᱛᱟᱨ ᱡᱮᱢᱚᱱ ᱥᱤᱛᱩᱝ ᱫᱤᱱ ᱯᱟᱨᱚᱢᱮᱱᱟ ᱩᱱ ᱡᱚᱠᱷᱚᱱ ᱥᱤᱛᱩᱝ ᱨᱮ ᱫᱚᱢᱮ ᱠᱚ ᱥᱟᱵᱮᱫ ᱠᱚᱛᱮ ᱛᱟᱦᱮ ᱦᱟᱹᱠᱩ ᱠᱚ ᱪᱚᱨᱠᱚᱡ ᱦᱟᱹᱠᱩ ᱠᱚ, ᱜᱟᱹᱲᱟᱹᱭ ᱠᱚ, ᱯᱩᱴᱷᱤ ᱠᱚ, ᱟᱫᱚ ᱩᱱ ᱡᱚᱠᱷᱚᱱ ᱫᱚ, ᱢᱤᱫᱴᱟᱝ ᱜᱟᱰᱟ ᱢᱩᱰᱩ ᱡᱩᱫᱤᱢ ᱛᱚ ᱛᱚᱞ ᱠᱮᱫᱟ ᱛᱚᱞ ᱠᱮᱫᱟ ᱮᱰᱮ ᱠᱷᱚᱱ ᱡᱩᱫᱤ ᱟᱨᱮᱡᱟ, ᱟᱹᱰᱤ ᱟᱥᱟᱛᱟᱢ ᱦᱟᱹᱠᱩ ᱠᱚ ᱧᱟᱢ ᱠᱚᱣᱟ ᱚᱸᱰᱮ ᱦᱚᱸ ᱟᱫᱚ ᱵᱩᱡ ᱠᱚᱢ ᱛᱚ ᱚᱠᱟ ᱫᱷᱟᱨᱟ ᱫᱷᱟᱨᱮ ᱨᱮ ᱫᱟᱜ ᱢᱮᱱᱟᱜ-ᱟ ᱥᱮ ᱫᱟᱜ ᱨᱮᱠᱚ ᱚᱠᱟ ᱴᱷᱮᱱ ᱫᱟᱜ ᱨᱮ ᱦᱟᱹᱠᱩ ᱢᱮᱱᱟᱜ ᱠᱚᱣᱟ ᱚᱱᱟ ᱫᱚ ᱵᱩ ᱪᱟᱢ ᱠᱟᱹᱴᱤᱡ ᱦᱚ, ᱦᱟᱹᱠᱩᱣᱟᱜ
ᱦᱳᱭ ᱦᱳᱭ ᱚᱱᱟ ᱫᱚ ᱩᱨᱩᱢᱚᱜ-ᱟ ᱥᱮ ᱡᱟᱦᱟᱭ ᱫᱤᱱᱟᱹᱢ ᱫᱤᱱ ᱡᱩᱫᱤ ᱜᱟᱰᱟ ᱮᱲᱮ ᱠᱚᱛᱮᱢ ᱫᱟᱨᱟ ᱵᱟᱲᱟᱭᱟ, ᱩᱱᱤ ᱫᱚ ᱚᱱᱟ ᱠᱚᱫᱚ ᱱᱟᱥᱮ ᱛᱮᱜᱮᱢ ᱴᱷᱟᱹᱣᱠᱟᱹ ᱫᱟᱨᱮᱭᱟ ᱠᱚᱣᱟ ᱡᱮ ᱚᱠᱟ ᱡᱟᱭᱜᱟ ᱨᱮᱫᱚ ᱦᱟᱹᱠᱩ ᱠᱚ ᱛᱟᱦᱮᱱᱟ, ᱥᱮ ᱚᱠᱟ ᱴᱷᱮᱱ ᱫᱚ ᱩᱱᱠᱩ ᱡᱟᱹᱥ ᱛᱤ ᱠᱚ ᱰᱮᱨᱟᱜ-ᱟ᱾
ᱟᱫᱚ ᱟᱯᱮ, ᱟᱯᱮ ᱦᱚᱛᱚ ᱜᱟᱰᱟ ᱠᱚ ᱢᱮᱱᱟᱜ ᱟᱥᱮ ᱵᱟᱝ ᱟᱯᱮ ᱥᱮᱫ ᱫᱚ?
ᱦᱳᱭ ᱜᱟᱰᱟ ᱠᱚᱫᱚ ᱢᱮᱱᱟᱜ-ᱟ ᱢᱮᱱᱠᱷᱟᱱ ᱩᱱᱟᱹᱜ ᱢᱟᱨᱟᱝ ᱟᱜ ᱫᱚ ᱵᱟᱝ ᱟᱞᱮ ᱟᱞᱮ ᱠᱷᱚᱱᱟᱜ ᱫᱚ ᱥᱟᱺᱜᱤᱧ ᱧᱚᱜ ᱛᱮᱜᱮ ᱱᱟᱹᱭ ᱫᱚ ᱯᱟᱨᱚᱢ ᱟᱠᱟᱱᱟ ᱢᱤᱫᱴᱮᱱ᱾
ᱦᱮᱸ
ᱵᱟᱝᱟ ᱵᱟᱝᱟ ᱱᱟᱹᱭ ᱫᱚ ᱵᱟᱝᱟ ᱚᱱᱟ ᱫᱚ ᱠᱟᱹᱥᱟᱹᱭ ᱠᱚ ᱢᱮᱛᱟᱜ-ᱟ ᱦᱳᱭ᱾ ᱟᱫᱚ ᱚᱱᱟ ᱫᱚ ᱟᱞᱮ ᱠᱷᱚᱱᱟᱜ ᱫᱚ ᱠᱤᱪᱷᱩ ᱢᱟᱱᱮ ᱥᱟᱺᱜᱤᱧ ᱧᱚᱜ ᱛᱮᱜᱮ ᱪᱟᱞᱟ ᱠᱟᱱᱟ᱾ ᱟᱫᱚ ᱚᱱᱟ ᱠᱚᱱᱟᱜ ᱚᱱᱟ ᱠᱚᱨᱮᱱᱟᱜ ᱜᱮ ᱡᱟᱦᱟᱸ ᱮᱴᱟᱜᱟᱜ ᱢᱟᱱᱮ ᱜᱟᱰᱟ ᱞᱮᱠᱟ ᱚᱱᱟᱨᱮ ᱡᱟᱦᱟᱸ ᱡᱚᱭᱮᱱᱴ ᱥᱮᱱ ᱠᱟᱱᱟ ᱚᱱᱟ ᱜᱟᱰᱟ ᱠᱚᱫᱚ ᱟᱞᱮ ᱥᱮᱱ ᱛᱮᱜᱮ ᱥᱮᱱ ᱠᱟᱱᱟ ᱥᱮ ᱚᱱᱟᱨᱮ ᱫᱩᱞ ᱢᱤᱫ ᱟᱠᱟᱱᱟ, ᱟᱫᱚ ᱡᱟᱦᱟᱸ ᱴᱷᱮᱱ ᱚᱱᱟ ᱡᱟᱦᱟᱸ ᱴᱷᱮᱱ-ᱼ ᱠᱟᱹᱥᱟᱹᱭ ᱨᱮᱱᱟᱜ ᱫᱟᱜ ᱟᱨ ᱚᱱᱟ ᱜᱟᱰᱟ ᱨᱮᱱᱟᱜ ᱫᱟᱜ ᱡᱟᱦᱟ ᱴᱟᱜ ᱫᱩᱞ ᱢᱤᱫᱚᱜ ᱛᱟᱦᱮᱱᱟ᱾
ᱦᱮᱸ
ᱚᱸᱰᱮ ᱫᱚ ᱫᱟᱹᱱ ᱢᱟᱱᱮ ᱟᱹᱰᱤ ᱡᱟᱹᱥᱛᱤ ᱦᱟᱹᱠᱩ ᱠᱚᱠᱚ ᱥᱟᱸᱜᱮᱜ ᱛᱟᱦᱮᱱᱟ᱾ ᱚᱸᱰᱮ ᱠᱷᱚᱱᱟᱜ ᱜᱮ ᱥᱮᱱ ᱵᱟᱲᱟ ᱦᱩᱭᱩᱜ ᱛᱟᱦᱮᱱᱟ ᱦᱟᱹᱠᱩ ᱥᱟᱵ, ᱟᱹᱰᱤ ᱢᱟᱱᱮ ᱦᱳᱭ ᱚᱱᱟ ᱫᱚᱢᱮ ᱠᱚ ᱥᱟᱵᱚᱜ ᱛᱟᱦᱮᱱᱟ ᱚᱸᱰᱮ ᱫᱚ ᱥᱮ ᱡᱚᱢᱟᱜ ᱚᱸᱰᱮ ᱫᱚ ᱫᱩᱞ ᱢᱤᱫᱚᱜ ᱠᱟᱱᱟ ᱥᱮ ᱡᱮᱦᱮᱛᱩ ᱚᱸᱰᱮ ᱢᱤᱫᱴᱷᱮᱱ ᱜᱮ᱾
ᱟᱫᱚ ᱠᱟᱹᱥᱟᱹᱭ ᱡᱟᱦᱟᱸ ᱱᱟᱹᱭ ᱱᱟᱹᱭᱮᱢ ᱞᱟᱹᱭ ᱠᱮᱫᱟ ᱚᱱᱟ ᱠᱟᱹᱥᱟᱹᱭ ᱱᱟᱹᱭ ᱨᱮ ᱫᱚ ᱪᱤᱞᱤ ᱦᱟᱹᱠᱩ ᱠᱚ ᱧᱟᱢᱚᱜ ᱜᱮᱭᱟ? ᱞᱟᱹᱭᱟ ᱠᱚ ᱱᱟᱹᱭ ᱠᱚᱨᱮ ᱢᱟ ᱢᱟᱨᱟᱝ ᱢᱟᱨᱟᱝ ᱦᱟᱹᱠᱩ ᱠᱚᱠᱚ ᱧᱟᱢᱚᱜ ᱜᱮᱭᱟ᱾ ᱟᱫᱚ ᱚᱱᱠᱟᱱᱟᱜ ᱧᱩᱛᱩᱢ ᱠᱚᱢ ᱵᱟᱲᱟᱭ ᱠᱟᱹᱴᱤᱡ ᱞᱟᱹᱭᱟᱹᱧ ᱠᱷᱟᱱ ᱟᱹᱰᱤ ᱜᱮ ᱱᱟᱯᱟᱭ ᱠᱚᱜ-ᱟ ᱠᱟᱹᱴᱤᱡ᱾
ᱞᱟᱹᱴᱩ ᱦᱟᱹᱠᱩ ᱵᱚᱞᱛᱮ ᱫᱚ ᱚᱱᱠᱟ ᱢᱟᱨᱟᱝ ᱦᱟᱹᱠᱩ ᱫᱚ ᱦᱤᱡᱩᱜ ᱟᱠᱚ ᱡᱟᱦᱟᱸ ᱫᱚ ᱮᱴᱟᱜ ᱥᱮᱫ ᱠᱷᱚᱱᱟᱜ ᱡᱟᱦᱟᱸ ᱫᱚ ᱞᱟᱹᱴᱩ ᱞᱟᱹᱴᱩ ᱟᱨ ᱤᱭᱟᱹ ᱠᱷᱚᱱᱟᱜ ᱠᱚ ᱟᱹᱛᱩ ᱦᱤᱡᱩᱜᱼᱟ ᱱᱚᱛᱮ᱾
ᱦᱮᱸ
ᱚᱫᱚ ᱚᱱᱠᱟᱜᱮ ᱡᱟᱦᱟᱸ ᱩᱱᱠᱩ ᱮᱢᱱᱤ ᱦᱟᱠᱩ ᱦᱚᱸ ᱡᱟᱦᱟᱸ ᱫᱚ ᱵᱤᱧ ᱦᱟᱠᱩ ᱡᱟᱦᱟᱸᱭ ᱠᱚ ᱢᱟᱨᱟᱝ ᱢᱟᱨᱟᱝ ᱧᱚᱜ ᱠᱚ᱾ ᱥᱮ ᱢᱮᱱᱟᱜ ᱟᱠᱟᱫ ᱠᱚᱣᱟᱫᱚ ᱟᱞᱮ ᱠᱚᱫᱚ ᱚᱱᱛᱮ ᱫᱚ ᱩᱱᱟᱹᱜ ᱵᱟᱝ ᱥᱮᱱᱵᱟᱨ ᱦᱩᱭᱩᱜᱼᱟ ᱛᱚ ᱱᱚᱛᱮ ᱜᱟᱰᱟ ᱨᱮᱜᱮᱞᱮ ᱥᱟᱵ ᱵᱟᱲᱟ ᱠᱚᱛᱮ ᱚᱱᱛᱮ ᱫᱚ ᱩᱱᱟᱹᱜ ᱵᱟᱝ ᱥᱮᱱ ᱵᱟᱲᱟ ᱦᱩᱭ ᱟᱠᱟᱱᱟ᱾ ᱟᱫᱚ ᱟᱞᱮ ᱠᱷᱚᱱᱟᱜ ᱫᱚ ᱥᱟᱺᱜᱤᱧᱚᱜ ᱠᱟᱱᱟ ᱚᱱᱮᱧ ᱞᱟᱹᱭ ᱠᱮᱫ ᱞᱮᱠᱟ ᱜᱮ᱾ ᱟᱸᱫᱚ ᱜᱟᱰᱟ ᱨᱮᱜᱮ ᱡᱟ ᱩᱰᱟᱹᱝ ᱠᱚ ᱦᱤᱡᱩᱜᱼᱟ ᱡᱷᱟ ᱚᱱᱠᱟ ᱤᱭᱟᱹ ᱦᱟᱹᱠᱩ ᱠᱚᱜᱮ ᱩᱱᱠᱩ ᱠᱚᱜᱮ ᱥᱟᱵ ᱵᱟᱲᱟ ᱦᱩᱭᱩᱜ ᱛᱟᱦᱮᱱᱟ᱾
ᱚᱸ ᱟᱫᱚ ᱚᱱᱟ ᱠᱟᱹᱥᱟᱹᱭ ᱫᱚ
ᱦᱳᱭ ᱢᱟ ᱞᱟᱹᱭ ᱢᱮ᱾ ᱦᱮᱞᱳ᱾
ᱜᱚᱝᱠᱮ ᱟᱵᱤᱱᱟᱜ ᱠᱟᱹᱴᱤᱡ ᱵᱮᱠᱜᱨᱟᱣᱩᱱᱴ ᱟᱸᱡᱚᱢᱚᱜ ᱠᱟᱱᱟ ᱠᱟᱹᱴᱤᱡ᱾
ᱚᱳ ᱦᱳᱭ ᱦᱳᱭ ᱴᱷᱤᱠ ᱜᱮᱭᱟ ᱢᱟ ᱥᱟᱦᱟᱜ ᱠᱟᱱᱟᱞᱤᱧ ᱚᱱᱛᱮ ᱠᱷᱚᱱᱟᱜ ᱫᱚ᱾
ᱟᱪᱪᱷᱟ ᱴᱷᱤᱠ ᱜᱮᱭᱟ ᱱᱤᱛᱚᱜ ᱫᱚ ᱵᱟᱝᱞᱤᱧ ᱟᱡᱚᱢᱮᱫ ᱛᱟᱵᱤᱱᱟ᱾
ᱦᱳᱭ ᱱᱤᱛᱚᱜ ᱟᱨᱦᱚᱸ ᱦᱚᱲ ᱟᱸᱡᱚᱢᱚᱜ ᱠᱟᱱᱟ ᱥᱟᱯᱷᱟᱛᱮ᱾
ᱟᱫᱚ ᱫᱚ ᱵᱟᱝ ᱟᱸᱡᱚᱢᱚᱜ ᱠᱟᱱᱟ ᱵᱮᱜᱨᱟᱣᱩᱱ ᱠᱟᱹᱴᱤᱡ᱾
ᱢᱟᱱᱮ ᱵᱮᱠᱜᱨᱟᱣᱩᱱᱰ ᱨᱮ ᱟᱸᱡᱚᱢᱚᱜ ᱠᱟᱱᱟ ᱥᱮ ᱟᱹᱞᱤᱧᱟᱜ ᱨᱚᱲ ᱟᱸᱡᱚᱢᱚᱜ
ᱟᱵᱤᱱᱟᱜ ᱨᱚᱲᱜᱮ ᱟᱸᱡᱚᱢᱚᱜ ᱠᱟᱱᱟ ᱵᱮᱠᱜᱨᱟᱣᱩᱱᱰ ᱱᱤᱛ ᱫᱚ ᱵᱟᱝ ᱟᱸᱡᱚᱢᱚᱜ ᱠᱟᱱᱟ ᱟᱨᱠᱤ᱾
ᱦᱳᱭ ᱦᱳᱭ ᱚᱱᱟ ᱠᱟᱹᱴᱤᱜ, ᱦᱳᱭ ᱠᱟᱹᱴᱤᱡ ᱥᱚᱢᱚᱥᱥᱟ ᱦᱩᱭᱩᱜ ᱠᱟᱱ ᱜᱮᱭᱟ ᱱᱚᱣᱟ ᱠᱚᱨᱮ ᱢᱮᱱᱟᱜ ᱠᱟᱜ ᱠᱚᱣᱟ ᱟᱨᱠᱤ ᱜᱟᱛᱮ ᱠᱚ᱾
ᱚ, ᱚ ᱟᱪᱪᱷᱟ ᱟᱪᱪᱷᱟ ᱦᱮᱸ ᱜᱟᱛᱮ ᱫᱚ ᱫᱚᱦᱚ ᱫᱚᱨᱠᱟᱨ ᱛᱚ ᱜᱟᱛᱮ ᱯᱮᱨᱮᱡ ᱥᱮ
ᱟᱸ ᱜᱟᱛᱮ ᱟᱫᱚ ᱱᱤᱛᱚᱜ ᱫᱚ ᱜᱟᱛᱮ ᱠᱚ ᱠᱷᱮᱞᱳᱰ ᱠᱷᱚᱱᱟᱜ ᱠᱚ ᱨᱩᱣᱟᱹᱲ ᱠᱟᱱᱟ ᱥᱮᱪᱮ ᱠᱤᱪᱷᱩ ᱜᱟᱯᱟᱞ ᱢᱟᱨᱟᱣ ᱮ ᱠᱟᱱ ᱜᱮᱭᱟ ᱥᱮ ᱚᱠᱟᱞᱮᱠᱟ ᱦᱩᱭᱮᱱ ᱛᱟᱠᱚᱣᱟ ᱥᱮ ᱠᱷᱮᱞ ᱠᱚ ᱵᱟᱝ ᱦᱩᱭᱞᱮᱱ ᱛᱟᱠᱚᱣᱟ
ᱦᱚᱸ ᱚ ᱢᱟᱱᱮ ᱵᱚᱞ ᱮᱱᱮᱡ ᱠᱚ ᱦᱳᱭ ᱪᱟᱞᱟᱣ ᱞᱮᱱᱟ ᱥᱮ
ᱦᱳᱭ ᱦᱳᱭ ᱵᱚᱞ ᱮᱱᱮᱡ ᱠᱚ ᱪᱟᱞᱟᱣ ᱞᱮᱱᱟ
ᱚ ᱦᱳᱭᱛᱚ ᱦᱚᱲᱢᱚ ᱵᱚᱞ ᱮᱱᱮᱡ ᱨᱮ ᱦᱚᱨᱢᱚ ᱡᱤᱣᱤ ᱦᱚᱸ ᱠᱟᱹᱴᱤᱡ ᱫᱟᱲᱮ ᱧᱚᱜ ᱛᱟᱦᱮᱱᱟ ᱥᱮ ᱠᱮᱴᱮᱡ ᱧᱚᱜ ᱛᱟᱦᱮᱱᱟ ᱛᱚ
ᱦᱳᱭ ᱦᱳᱭ ᱦᱚ ᱵᱚᱞ ᱵᱚᱞ ᱠᱷᱮᱞ ᱠᱚ ᱛᱟᱦᱮᱸ ᱞᱮᱱ ᱠᱷᱟᱱ ᱫᱚ ᱥᱚᱨᱤᱨ ᱥᱟᱥᱛᱷᱚ ᱥᱮ ᱦᱚᱲᱢᱚ ᱠᱚ ᱵᱷᱟᱜᱤ ᱴᱷᱤᱠ ᱛᱮ ᱛᱟᱦᱮᱱᱟ ᱡᱟᱦᱟᱸ ᱫᱚ ᱱᱟᱯᱟᱭ ᱟᱴᱠᱟᱨᱚᱜᱼᱟ ᱵᱟᱝᱢᱟ ᱮᱴᱟᱜ ᱠᱟᱹᱢᱤ ᱨᱮᱦᱚᱸ ᱵᱮᱥᱴᱷᱤᱠ ᱜᱮ ᱟᱹᱭᱠᱟᱹᱣᱟ ᱚᱱᱠᱟ ᱫᱚ
ᱦᱮᱸ
ᱟᱨ ᱛᱟᱦᱚᱞᱮ ᱦᱳᱭ ᱢᱟ ᱞᱟᱹᱭ ᱢᱮ
ᱵᱚᱞ ᱮᱱᱮᱡ ᱫᱚ ᱢᱟᱱᱮ ᱚᱠᱟᱨᱮ ᱟᱯᱮ ᱫᱚ ᱢᱟᱱᱮ ᱰᱟᱹᱦᱤ ᱦᱮᱱᱟᱜ ᱛᱟᱯᱮᱭᱟ ᱥᱮ ᱮᱢᱱᱤ ᱡᱟᱦᱟᱸᱭ ᱮᱴᱟᱜ ᱠᱚᱣᱟᱜ ᱨᱮᱯᱮ ᱪᱟᱞᱟᱜ ᱟᱯᱮ ᱫᱚ
ᱵᱟᱝ-ᱟ ᱵᱟᱝ-ᱟ ᱰᱟᱹᱦᱤ ᱢᱮᱱᱟᱜ ᱟᱠᱟᱫᱟ ᱚᱱᱟ ᱫᱚ ᱦᱳᱭ ᱰᱟᱹᱦᱤ ᱠᱚᱨᱮ ᱜᱮ ᱰᱟᱹᱦᱤ ᱢᱮᱱᱟᱜ ᱟᱠᱟᱫᱟ ᱢᱟᱱᱮ ᱟᱹᱰᱤ ᱵᱮᱥ ᱴᱷᱤᱠ ᱜᱮ ᱢᱮᱱᱟᱜ ᱟᱠᱟᱫᱟ ᱵᱤᱨ ᱫᱷᱟᱨᱮ ᱨᱮ ᱰᱟᱹᱦᱤ ᱢᱮᱱᱟᱜ ᱟᱠᱟᱫᱟ ᱟᱫᱚ ᱵᱤᱨ ᱫᱷᱟᱨᱮ ᱠᱚᱨᱮᱱᱟᱜ ᱰᱟᱹᱦᱤ ᱠᱚᱫᱚ ᱟᱹᱰᱤ ᱢᱟᱱᱮ ᱡᱮᱦᱮᱛᱩ ᱵᱤᱨ ᱠᱚ ᱛᱟᱦᱮᱸ ᱠᱟᱱᱟ ᱛᱚ ᱢᱟᱜ ᱥᱟᱯᱷᱟ ᱠᱟᱛᱮᱜ ᱟᱹᱰᱤ ᱥᱚᱢᱟᱱ ᱛᱮ ᱥᱮ ᱟᱹᱰᱤ ᱢᱚᱸᱡᱽ ᱛᱮ ᱚᱱᱟ ᱠᱚᱫᱚ ᱦᱩᱭᱩᱜ ᱜᱮᱭᱟ ᱟᱨ ᱛᱮᱦᱤᱧ ᱜᱟᱯᱟ ᱫᱚ ᱫᱟᱜ ᱡᱟᱹᱲᱤ ᱞᱮᱠᱷᱟᱱ ᱜᱷᱟᱸᱥ ᱠᱚᱦᱚᱸ ᱟᱹᱰᱤ ᱚᱢᱚᱱᱚᱜ ᱛᱮᱜ ᱱᱮᱛᱚ ᱢᱚᱡᱽ ᱜᱮ ᱧᱮᱞᱚᱜᱼᱟ ᱟᱨ ᱠᱷᱮᱞ ᱵᱟᱨᱟ ᱨᱮᱦᱚᱸ ᱚᱱᱟᱫᱚ ᱟᱹᱰᱤ ᱱᱟᱯᱟᱭ ᱜᱮ ᱵᱩᱡᱷᱟᱹᱜᱼᱟ ᱥᱮ ᱟᱴᱠᱟᱨᱚᱜᱼᱟ ᱟᱹᱰᱤ ᱢᱚᱡᱽ ᱜᱮ
ᱦᱳᱭ ᱦᱩᱸ
ᱛᱟᱦᱚᱞᱮ ᱟᱯᱮᱥᱮᱱ ᱫᱚ ᱚᱠᱟᱞᱮᱠᱟ ᱚᱱᱠᱟ ᱰᱟᱹᱦᱤ ᱠᱚᱫᱚ ᱢᱮᱱᱟᱜ ᱟᱠᱟᱜ ᱟᱥᱮ ᱵᱟᱝ-ᱟ
ᱱᱮᱛᱮ ᱫᱚ ᱰᱟᱹᱦᱤ ᱠᱚ ᱢᱮᱱᱟᱜᱼᱟ ᱯᱟᱹᱦᱤᱞ ᱦᱟᱯᱲᱟᱢ ᱠᱚᱠᱚ ᱵᱮᱱᱟᱣ ᱴᱚᱠᱚ ᱠᱟᱜ ᱞᱮᱭᱟ ᱟᱫᱚ ᱚᱱᱟ ᱰᱟᱹᱦᱤ ᱠᱚ ᱟᱛᱮᱜ ᱜᱮ ᱟᱫᱚ ᱱᱤᱡᱮ ᱫᱚ ᱠᱷᱮᱞ ᱵᱟᱲᱟ ᱦᱩᱭᱩᱜ ᱠᱟᱱᱟ ᱟᱫᱚ ᱦᱟᱯᱮ ᱨᱮᱱ ᱯᱚᱝᱼᱯᱚᱝᱜᱲᱟ ᱠᱚ᱾ ᱚᱱᱟ ᱰᱟᱦᱤ ᱪᱮᱛᱟᱱ ᱨᱮᱜᱮ ᱠᱚ ᱠᱷᱮᱞ ᱵᱟᱲᱟᱭᱟ᱾
ᱦᱳᱭ ᱟᱨ ᱚᱱᱟ ᱦᱚᱸ ᱠᱟᱱ ᱜᱮᱭᱟ ᱡᱮ ᱟᱹᱛᱳ ᱫᱤᱥᱚᱢ ᱨᱮ ᱡᱚᱛᱚ᱾ ᱡᱚᱛ ᱠᱚᱨᱮ ᱜᱮ ᱰᱟᱹᱦᱤ ᱠᱚᱫᱚ ᱛᱟᱦᱮᱱ ᱜᱮᱭᱟ ᱚᱱᱟ ᱠᱚᱫᱚ ᱢᱮᱱᱟᱜ ᱟᱠᱟᱫ ᱜᱮᱭᱟ᱾ ᱥᱮ ᱧᱮᱞ ᱟᱠᱟᱱ ᱜᱮᱭᱟ ᱥᱟᱱᱟᱢ ᱡᱟᱭᱜᱟ ᱠᱚᱨᱮ ᱜᱮ᱾
ᱦᱩᱸ ᱦᱩᱸ᱾ ᱟᱞᱟᱝᱟᱜ ᱚᱠᱛᱚ ᱠᱚᱦᱚᱸ ᱟᱫᱚ ᱜᱚᱢᱠᱮ ᱢᱩᱪᱟᱹᱫ ᱦᱤᱡᱩᱜ ᱠᱟᱱ ᱛᱟᱞᱟᱝᱼᱟ᱾
ᱦᱳᱭ᱾
ᱦᱮᱸ ᱥᱮᱸ᱾
ᱦᱳᱭ ᱢᱟ ᱛᱟᱦᱚᱞᱮ ᱤᱱᱠᱟᱹ ᱜᱮᱞᱟᱝ ᱜᱟᱯᱟᱞ, ᱢᱟᱨᱟᱣ ᱫᱟ
ᱦᱩᱸ ᱱᱤᱭᱟᱹ ᱵᱮᱲᱟ ᱫᱚ
ᱦᱳᱭ ᱢᱟ᱾